ᱟᱫᱚ?
ᱦᱮᱞᱳ᱾
ᱦᱮᱸ ᱮᱱᱛᱮ ᱢᱟ
ᱦᱮᱸ ᱟᱨ ᱟᱯᱮ ᱚᱱᱛᱮ ᱮᱸ, ᱮᱸ
ᱦᱮᱸ ᱟᱯᱮ ᱚᱱᱛᱮ ᱫᱚ, ᱩᱸ ᱪᱮᱫ ᱤᱧ ᱞᱟᱹᱭᱟ,
ᱮᱸ ᱪᱤᱞᱤ ᱠᱚᱯᱮ ᱫᱚᱦᱚ ᱟᱠᱟᱫ ᱠᱚᱜᱮᱭᱟ ᱡᱮᱢᱚᱱ ᱟᱵᱚ ᱢᱟ ᱥᱟᱱᱛᱟᱲ ᱰᱟᱝᱨᱤ ᱠᱚ ᱢᱮᱨᱚᱢ ᱠᱚᱵᱚᱱ ᱫᱚᱦᱚ ᱠᱚᱜᱮᱭᱟ ᱥᱮ᱾ ᱥᱩᱠᱨᱤ ᱠᱚ,
ᱦᱮᱸ ᱱᱚᱶᱟ ᱠᱚᱨᱮ ᱫᱚ ᱰᱟᱹᱝᱨᱤ ᱢᱮᱨᱚᱢ ᱥᱩᱠᱨᱤ ᱡᱚᱛᱚ ᱜᱮ ᱢᱮᱱᱟᱜ ᱠᱚᱜᱮᱭᱟ ᱫᱚᱦᱚ ᱟᱠᱟᱫ ᱠᱚᱜᱮ-ᱟ ᱠᱚ᱾
ᱩᱱᱠᱩ ᱠᱚᱦᱚᱸ ᱛᱚ ᱡᱮᱢᱚᱱ ᱰᱟᱝᱨᱟ ᱠᱚᱫᱚ ᱟᱵᱚ ᱫᱚ ᱱᱮᱛᱟᱨ ᱫᱚ ᱰᱟᱝᱨᱟ ᱠᱚᱛᱚ ᱚᱱᱠᱟ ᱵᱟᱠᱚ ᱥᱤᱭᱳᱜ ᱠᱟᱱ ᱨᱮᱦᱚᱸ ᱜᱟᱹᱰᱤ ᱠᱚᱛᱮ ᱠᱚ ᱥᱤ ᱦᱚᱪᱚᱭᱮᱜ-ᱟ ᱠᱤᱱᱛᱩ ᱟᱞᱮ ᱱᱚᱛᱮ ᱫᱚ ᱰᱟᱝᱨᱟ ᱠᱚᱫᱚ ᱠᱚ ᱫᱚᱦᱚ ᱫᱚᱠᱚ ᱫᱚᱦᱚ ᱟᱠᱟᱫ ᱠᱚᱜᱮᱭᱟ᱾
ᱦᱮᱸ ᱚᱱᱟ ᱫᱚ ᱦᱮᱸ ᱜᱮ ᱱᱚᱣᱟ ᱠᱚᱨᱮ ᱦᱚᱸ ᱩᱱᱟᱹᱜ ᱴᱟᱹ ᱫᱚ ᱰᱟᱝᱨᱟ ᱠᱚᱛᱮ ᱫᱚ ᱵᱟᱝᱠᱚ ᱥᱤᱭᱮᱜ ᱜᱮᱭᱟ ᱜᱟᱹᱰᱤ ᱠᱚᱛᱮ ᱠᱚ ᱥᱤᱭᱮᱫ ᱛᱟᱣ ᱨᱮᱦᱚᱸ ᱰᱟᱝᱨᱟ ᱠᱚᱫᱚ ᱢᱮᱱᱟᱜ ᱠᱚᱜᱮᱭᱟ, ᱟᱵᱚ ᱥᱟᱱᱛᱟᱲ ᱫᱚ ᱜᱮᱡ ᱜᱩᱨᱤᱡ ᱞᱟᱜᱟᱣ ᱵᱚᱱᱟ ᱵᱚᱸᱜᱟ ᱵᱩᱹᱨᱩ ᱢᱮᱱᱟᱜ ᱛᱟᱹᱵᱚᱱᱟ ᱟᱫᱚᱹ ᱚᱱᱟᱜᱮ ᱢᱮᱱ ᱜᱮᱹᱭᱟ ᱠᱚ᱾ ᱡᱮ ᱰᱟᱝᱨᱟ ᱵᱟᱭ ᱛᱟᱦᱮᱸ ᱞᱮᱱᱠᱷᱟᱱ ᱫᱚ ᱟᱢ ᱫᱚ ᱪᱮᱫ ᱜᱩᱨᱤᱡ ᱫᱚ ᱚᱠᱟᱨᱮᱢ ᱧᱟᱸᱢᱟ ᱡᱩᱫᱤ ᱡᱷᱚᱛᱚ ᱦᱚᱲ ᱜᱮᱢ ᱟᱠᱷᱨᱹᱤᱧ ᱪᱟᱵᱟ ᱠᱚᱣᱟ ᱵᱟᱝ ᱮᱢ ᱫᱚᱦᱚ ᱠᱚᱣᱟ ᱵᱚᱸᱜᱟ ᱵᱩᱸᱨᱩ ᱥᱚᱢᱚᱭ ᱫᱚ ᱜᱩᱨᱤᱡ ᱠᱚ ᱥᱮ ᱚᱲᱟᱜ ᱫᱩᱭᱟᱹᱨ ᱠᱚᱫᱚ ᱪᱮᱫ ᱛᱮᱢ ᱥᱟᱯᱷᱟᱭ ᱜᱮᱭᱟ᱾
ᱦᱮᱸ ᱦᱮᱸ᱾ ᱚᱱᱟ ᱛᱮᱜᱮ ᱟᱵᱚ ᱥᱟᱱᱛᱟᱲ ᱫᱚ ᱡᱟᱹᱥᱛᱤ ᱵᱟᱝ ᱨᱮᱦᱚᱸ ᱢᱤᱫ ᱵᱟᱨ ᱫᱚᱵᱚᱱ ᱫᱚᱦᱚ ᱟᱠᱟᱫ ᱠᱚᱜᱮᱭᱟ᱾
ᱦᱮᱸ ᱢᱤᱫ ᱵᱟᱨ ᱫᱚ ᱫᱚᱦᱚ ᱢᱮᱱᱟᱜ ᱠᱚᱜᱮᱭᱟ᱾ ᱥᱩᱠᱨᱤ ᱠᱚ ᱪᱟᱥ ᱠᱚᱜᱮᱭᱟ ᱠᱚ ᱟᱯᱮ ᱥᱮᱱ ᱫᱚ?
ᱦᱮᱸ ᱟᱞᱮ ᱱᱚᱛᱮ ᱥᱩᱠᱨᱤ ᱠᱚ ᱢᱮᱱᱟᱜ ᱠᱚᱜᱮᱭᱟ᱾ ᱡᱟᱦᱟᱸ ᱞᱮᱠᱟ ᱥᱩᱠᱨᱤ ᱠᱚ ᱫᱚ ᱥᱟᱱᱛᱟᱲ ᱦᱚᱲ ᱫᱚ ᱯᱨᱚᱛᱮᱠᱴᱟ ᱚᱲᱟᱜ ᱨᱮᱜᱮ ᱠᱚ ᱫᱚᱦᱚ ᱠᱟᱜ ᱠᱚᱜᱮᱭᱟ ᱟᱞᱮ ᱱᱚᱛᱮ ᱫᱚ᱾ ᱡᱮᱨᱚᱠᱚᱢ ᱫᱟᱠᱟ ᱠᱚ ᱡᱚᱢ ᱯᱚᱨ ᱤᱛᱟᱹᱫ ᱫᱟᱢ ᱛᱚ ᱫᱟᱠᱟ ᱠᱚ ᱟᱫᱚ ᱚᱱᱟ ᱦᱚᱸ ᱚᱠᱚᱭᱮᱢ ᱮᱢᱟᱭᱟ?
ᱦᱳᱭ ᱚᱱᱟ ᱵᱟᱠᱷᱨᱟ ᱛᱮᱹᱜᱮ ᱱᱚᱱᱛᱮ ᱦᱚᱸ ᱯᱨᱟᱭ ᱦᱚᱲ ᱜᱮ ᱫᱚᱦᱚᱭᱮᱫ ᱠᱚᱜᱮᱭᱟᱠᱚ ᱡᱷᱚᱛᱚ ᱦᱚᱲ ᱞᱮᱠᱟᱜ ᱜᱮ᱾
ᱟᱫᱟ ᱫᱟ
ᱥᱩᱠᱨᱤ ᱮᱸ ᱛᱟᱯᱚᱨᱮ ᱢᱮᱨᱚᱢ᱾ ᱢᱮᱨᱚᱢ ᱢᱮᱱᱟᱜ ᱠᱚᱣᱟ ᱢᱮᱨᱚᱢ ᱠᱚᱦᱚᱸ ᱟᱹᱥᱩᱞ ᱠᱚᱜᱮᱭᱟ ᱠᱚ, ᱵᱤᱨ ᱢᱮᱱᱟᱜ-ᱟ ᱛᱚ ᱥᱟᱢᱱᱮ ᱨᱮ᱾
ᱦᱩᱸ ᱦᱩᱸ᱾
ᱵᱤᱨ ᱡᱟᱭᱜᱟ ᱠᱚᱨᱮ ᱫᱚ ᱩᱱᱟᱹᱜ ᱚᱥᱩᱵᱤᱫᱟ ᱫᱚ ᱵᱟᱝ ᱦᱩᱭᱩᱜ-ᱟ ᱵᱤᱨ ᱠᱚᱨᱮᱢ ᱟᱹᱛᱤᱧ ᱠᱚᱣᱟ ᱛᱚ ᱡᱟᱦᱟᱸ ᱡᱟᱭᱜᱟ ᱨᱮ ᱢᱟᱱᱮ ᱯᱷᱟᱸᱠᱟ ᱡᱟᱭᱜᱟ ᱨᱮᱫᱚ ᱠᱟᱹᱴᱤᱡ ᱠᱚᱥᱴᱚᱜ ᱟᱠᱚ ᱢᱮᱨᱚᱢ ᱠᱚᱦᱚᱸ᱾
ᱦᱩᱸ ᱦᱩᱸ᱾
ᱮᱸ ᱟᱞᱮ ᱠᱚᱨᱮ ᱫᱚ ᱡᱩᱫᱤ ᱦᱚᱭᱛᱳ ᱟᱛᱤᱧ ᱵᱟᱝ ᱮ ᱤᱫᱤ ᱫᱟᱲᱮᱭᱟᱫᱮᱭᱟ ᱛᱟᱦᱚᱞᱮ ᱵᱤᱨ ᱪᱟᱞᱟᱣ ᱠᱟᱛᱮᱫ ᱯᱟᱞᱦᱟ ᱠᱚᱭ ᱟᱹᱜᱩ ᱟᱫᱮᱭᱟᱭ ᱚᱲᱟᱜ ᱨᱮᱜᱮ ᱛᱚᱞ ᱠᱟᱫᱮᱭᱟᱭ, ᱚᱱᱠᱟ ᱠᱟᱛᱮᱫ ᱦᱚᱸ ᱫᱚᱦᱚ ᱠᱚᱜᱮᱭᱟ ᱠᱚ ᱾
ᱦᱩᱸ ᱾
ᱦ
ᱚᱱᱠᱟ ᱜᱮ ᱥᱟᱱᱛᱟᱲ ᱡᱮᱨᱚᱠᱚᱢ ᱱᱩᱠᱩ ᱰᱟᱝᱨᱤ ᱠᱚᱫᱚ ᱵᱚᱱ ᱫᱚᱦᱚ ᱟᱠᱟᱫ ᱠᱚᱣᱟ ᱩᱱᱠᱩ ᱢᱟ ᱠᱟᱹᱢᱤ ᱨᱮᱠᱚ ᱞᱟᱹᱜᱟᱜ ᱠᱟᱱ ᱜᱮᱭᱟ ᱾ ᱩᱱᱠᱩ ᱢᱮᱨᱚᱢ ᱠᱚᱵᱚᱱ ᱫᱚᱦᱚ ᱢᱮᱨᱚᱢ ᱥᱩᱠᱨᱤ ᱠᱚᱵᱚᱱ ᱫᱚᱦᱚ ᱠᱟᱠᱚ ᱠᱷᱟᱱ ᱫᱚ ᱟᱨ ᱡᱟᱦᱟᱸ ᱛᱤᱥ ᱡᱩᱫᱤ ᱚᱝᱠᱟ ᱢᱟᱹᱱᱢᱤ ᱡᱤᱭᱚᱱ ᱨᱮᱢᱟ ᱨᱩᱣᱟᱹ ᱦᱟᱹᱥᱩ ᱛᱤᱱ ᱨᱮ ᱦᱤᱡᱩᱜᱼᱟ ᱵᱟᱢ ᱵᱟᱲᱟᱭᱟ ᱥᱮ! ᱟᱫᱚ ᱴᱟᱴᱠᱟ ᱡᱩᱫᱤ ᱨᱩᱣᱟᱹ ᱦᱟᱹᱥᱩ ᱠᱚ ᱦᱩᱭᱩᱜᱼᱟ ᱮᱱᱟᱠᱷᱟᱱ ᱫᱚ ᱩᱱᱠᱩ ᱠᱚ ᱟᱠᱷᱨᱤᱧ ᱠᱟᱛᱮ ᱨᱮᱦᱚᱸ ᱩᱱ ᱥᱚᱢᱚᱭ ᱯᱩᱭᱥᱟ ᱠᱟᱹᱣᱰᱤ ᱠᱚ ᱠᱟᱹᱢᱤ ᱨᱮ ᱞᱟᱜᱟᱣ ᱫᱟᱲᱮᱭᱟᱜ ᱟᱢ ᱥᱮ ᱵᱟᱝᱼᱟ!
ᱦᱳᱭ ᱾ ᱚᱱᱟ ᱵᱷᱟᱠᱛᱟ ᱛᱮᱜᱮ ᱮᱱᱠᱷᱟᱱ ᱫᱚ ᱡᱟᱦᱟᱸ ᱦᱚᱴᱟᱛ ᱫᱚᱨᱠᱟᱨ ᱫᱚ ᱟᱨ ᱚᱠᱟᱨᱮ ᱡᱩᱫᱤ ᱵᱟᱭ ᱛᱟᱦᱮᱱ ᱛᱟᱢᱟ ᱡᱟᱜᱮ ᱰᱟᱝᱨᱤ ᱢᱮᱨᱚᱢ ᱠᱚ ᱛᱟᱦᱮᱸ ᱞᱮᱱ ᱛᱟᱢ ᱠᱷᱟᱱ ᱫᱚ ᱩᱱᱠᱩ ᱠᱚ ᱟᱹᱠᱷᱨᱤᱧ ᱠᱟᱛᱮᱫ ᱦᱚᱸ ᱡᱚᱜᱟᱲᱟᱢ ᱴᱟᱠᱟ ᱠᱚ ᱾
ᱦᱩᱸ ᱦᱩᱸ ᱾ ᱟᱨ ᱟᱵᱚ ᱥᱟᱱᱛᱟᱲ ᱦᱚᱲᱢᱟ ᱚᱱᱠᱟ ᱢᱟ ᱵᱟᱝᱼᱟ ᱥᱮ ᱢᱟᱨᱟᱝ ᱢᱟᱨᱟᱝ ᱵᱮᱵᱽᱥᱟ ᱢᱮᱱᱟᱜ ᱛᱟᱵᱚᱱᱟ ᱥᱮ ᱪᱮᱫ? ᱚᱲᱟᱜ ᱦᱚᱲ ᱠᱚ ᱡᱷᱚᱦᱚ ᱪᱟᱹᱠᱨᱤᱭᱟᱠᱚ ᱮᱢᱟᱱᱟᱠᱚ ᱚᱱᱠᱟᱢᱟ ᱵᱟᱝᱟ ᱾
ᱦᱳᱭ ᱾
ᱟᱫᱚ ᱩᱱᱠᱩ ᱡᱟᱦᱟᱸ ᱠᱚᱵᱚᱱ ᱟᱹᱥᱩᱞ ᱟᱠᱟᱫ ᱠᱚᱣᱟ ᱱᱩᱠᱩ ᱠᱚ ᱪᱮᱛᱟᱱ ᱨᱮᱜᱮ ᱟᱵᱚ ᱫᱚ ᱵᱚᱱ ᱱᱤᱨᱵᱷᱚᱨᱥᱤᱞᱚᱜᱼᱟ ᱟᱨᱠᱤ ᱾
ᱦᱮᱸ, ᱛᱟᱦᱚᱞᱮ ᱟᱯᱮ ᱨᱮᱱ ᱢᱮᱱᱟᱜ ᱠᱚᱣᱟ ᱥᱮ ᱵᱟᱝᱜᱮ ᱰᱟᱹᱝᱨᱤ ᱢᱮᱨᱚᱢ ᱠᱚ ᱚᱱᱠᱟ?
ᱦᱮᱸ ᱢᱮᱱᱟᱜ ᱠᱚᱜᱮᱭᱟ, ᱟᱞᱮ ᱨᱮᱱ ᱫᱚ ᱰᱟᱝᱨᱤ ᱢᱮᱨᱚᱢ ᱢᱟ ᱢᱮᱱᱟᱜ ᱠᱚᱜᱮᱭᱟ ᱾ ᱟᱨ ᱥᱩᱠᱨᱤ ᱫᱚ ᱛᱟᱦᱮᱸ ᱠᱟᱱᱟ ᱟᱠᱷᱨᱤᱧ ᱠᱮᱫᱮᱭᱟᱞᱮ ᱾ ᱟᱫᱚ ᱟᱞᱮᱨᱮᱱ ᱢᱮᱨᱚᱢ ᱥᱟᱶᱛᱮ ᱵᱷᱤᱰᱤᱢ ᱵᱟᱲᱟᱭ ᱜᱮᱭᱟᱛᱚ ᱵᱷᱮᱰᱟ ᱵᱷᱤᱰᱤ?
ᱦᱮᱸ ᱦᱮᱸ ᱾
ᱦᱮᱸ, ᱩᱱᱠᱩ ᱦᱚᱸ ᱢᱮᱱᱟᱜ ᱠᱚᱜᱮᱭᱟ ᱾
ᱜᱩᱯᱤ ᱠᱚ ᱛᱟᱦᱚᱞᱮ ᱪᱟᱞᱟᱣ ᱵᱟᱲᱟ ᱟᱠᱟᱱᱟᱢ ᱥᱮ ᱵᱟᱝᱜᱮ?
ᱜᱩᱵᱤ ᱠᱚ ᱪᱟᱞᱟᱣ ᱫᱩᱧ ᱪᱟᱞᱟᱣ ᱵᱟᱲᱟ ᱠᱟᱱᱟᱱ ᱜᱮᱭᱟ, ᱟᱫᱚ ᱟᱞᱮ ᱢᱟ ᱥᱟᱸᱜᱮ ᱜᱮᱭᱟᱞᱮ ᱥᱮ ᱦᱚᱲ ᱠᱚ ᱾
ᱦᱮᱸ ᱾
ᱚᱲᱟᱜ ᱨᱮ ᱱᱤᱛᱟᱜ ᱦᱚᱸ ᱟᱞᱮᱫᱚ ᱦᱟᱸᱜ ᱡᱚᱭᱮᱱᱴ ᱯᱷᱮᱢᱮᱞᱤ ᱜᱮ ᱾
ᱚ ᱾
ᱟᱫᱚ ᱚᱱᱟᱛᱮ ᱚ ᱜᱩᱯᱤ ᱠᱚᱫᱚ ᱚᱝᱠᱟ ᱫᱚ ᱵᱟᱞᱮ ᱚᱥᱩᱵᱤᱫᱜᱼᱟ, ᱚᱲᱟᱜ ᱨᱮ ᱦᱚᱲ ᱠᱚ ᱢᱮᱱᱟᱜ ᱠᱚ ᱛᱟᱞᱮ ᱜᱮᱭᱟ, ᱟᱫᱚ ᱛᱩᱜ
ᱛᱮ ᱦᱚᱲ ᱛᱟᱦᱮ ᱞᱮᱝ ᱠᱷᱟᱱ ᱫᱚ ᱟᱨ ᱵᱚᱭᱚᱥᱠᱚ ᱧᱚᱜ ᱦᱚᱲ ᱠᱚ ᱛᱟᱦᱮᱸ ᱞᱮᱱᱠᱷᱟᱱ ᱫᱚ ᱩᱱᱠᱩ ᱜᱮᱛᱚ ᱜᱩᱯᱤ ᱠᱚᱫᱚ ᱵᱮᱥᱤ ᱠᱚ ᱪᱟᱞᱟᱜ ᱜᱮᱭᱟ ᱥᱮ, ᱫᱟᱫᱩ ᱛᱟᱠᱚ ᱟᱹ ᱵᱟᱵᱟ ᱟᱭᱳ ᱛᱮᱠᱚᱠᱚ ᱛᱟᱦᱮᱸ ᱞᱮᱱᱠᱷᱟᱱ ᱫᱚ ᱾
ᱦᱩᱸ ᱦᱩᱸ ᱦᱩᱸ ᱾
ᱟᱫᱚ ᱚᱱᱟᱛᱮ ᱦᱚᱲ ᱦᱚᱸᱞᱮ ᱥᱟᱸᱜᱮ ᱜᱮᱭᱟ ᱚᱱᱟᱛᱮ ᱡᱷᱚᱛᱚᱱ ᱠᱩᱡ ᱜᱮᱞᱮ ᱫᱚᱦᱚ ᱟᱠᱟᱫ ᱠᱚᱜᱮᱭᱟ ᱢᱤᱫᱵᱟᱨ ᱦᱟᱸᱜ ᱾
ᱦᱳᱭ ᱫᱚᱦᱚ ᱦᱚᱸ ᱫᱚᱨᱠᱟᱨ ᱜᱮ, ᱵᱟᱠᱷᱟᱱ ᱫᱚ ᱱᱚᱜᱼᱚᱭ ᱟᱵᱚ ᱫᱚ ᱡᱷᱚᱛ ᱢᱟᱱᱮ ᱫᱚᱨᱠᱟᱨ ᱨᱮ ᱞᱟᱜᱟᱜ ᱜᱮᱭᱟ ᱠᱚ ᱡᱮᱢᱚᱱ ᱥᱩᱠᱨᱤ ᱦᱚᱸᱵᱚᱱ ᱵᱚᱸᱜᱟ ᱠᱚᱜᱮᱭᱟ ᱾ ᱟᱯᱮᱥᱮᱱ ᱵᱚᱸ ᱜᱟ ᱠᱚᱜᱮᱭᱟ ᱠᱚ ᱥᱮ ᱵᱟᱝᱜᱮ? ᱟᱞᱮ ᱥᱮᱱ ᱫᱚ ᱱᱚᱜᱼᱚᱭ ᱥᱚᱦᱨᱟᱭ ᱠᱚᱨᱮ ᱥᱩᱠᱨᱤ ᱠᱚ ᱵᱚᱸᱜᱟ ᱠᱚᱜᱮᱭᱟ ᱜᱚᱲᱟ ᱨᱮ ᱾
ᱟᱞᱮ ᱚᱱᱛᱮ ᱫᱚ ᱥᱩᱠᱨᱤ ᱠᱚ ᱵᱚᱸᱜᱟ ᱠᱚᱜᱮᱭᱟ ᱠᱤᱱᱛᱩ, ᱟᱞᱮ ᱱᱚᱛᱮ ᱫᱚᱦᱟᱸᱜ ᱥᱩᱠᱨᱤ ᱠᱚ ᱵᱚᱸᱜᱟ ᱠᱚᱜᱮᱭᱟ ᱠᱤᱱᱛᱩ ᱠᱟᱹᱡ ᱥᱟᱺᱜᱤᱧ ᱧᱚᱜ ᱨᱮ ᱟᱨᱠᱤ ᱟᱞᱮ ᱱᱚᱣᱟᱼᱼ ᱥᱩᱨ ᱥᱩᱯᱩᱨ ᱨᱮᱫᱚ ᱚᱱᱠᱟ ᱫᱚ ᱦᱟᱸᱜ ᱵᱟᱝᱟ᱾
ᱟᱞᱮ ᱱᱚᱣᱟ ᱠᱚᱨᱮ ᱫᱚ ᱡᱮᱢᱚᱱ ᱡᱷᱚᱛᱚ ᱜᱮ ᱠᱟᱡᱮ ᱨᱮᱠᱚ ᱞᱟᱜᱟᱜ ᱜᱮᱭᱟ᱾ ᱵᱷᱮᱰᱟ ᱦᱚᱸᱠᱚ ᱵᱚᱸᱜᱟ ᱠᱚᱜᱮᱭᱟ ᱡᱟᱦᱟᱸ ᱴᱟᱸᱲᱤ ᱠᱚᱨᱮ ᱴᱟᱸᱲᱤ ᱵᱚᱸᱜᱟ ᱠᱚ ᱡᱟᱦᱟᱸᱭ ᱠᱚᱨᱮᱱ ᱢᱮᱱᱟᱜ ᱠᱚᱛᱟ ᱠᱚᱣᱟ᱾ ᱩᱱᱠᱩ ᱵᱷᱮᱲᱟ ᱦᱚᱸᱠᱚ ᱵᱚᱠᱟ ᱠᱚᱜᱮᱭᱟ᱾ ᱛᱟᱨᱯᱚᱨ ᱢᱮᱨᱚᱢ ᱦᱚᱸ ᱚᱱᱠᱟ ᱵᱚᱸᱜᱟ ᱠᱚᱜᱮᱭᱟᱠᱚ᱾
ᱦᱮᱸ ᱢᱮᱨᱚᱢ ᱢᱟ ᱢᱮᱨᱚᱢ ᱢᱟᱠᱚ ᱵᱚᱸᱜᱟ ᱠᱚᱜᱮ ᱢᱮᱨᱚᱢ ᱟᱹᱰᱤ ᱜᱟᱱ ᱡᱟᱭᱜᱟ ᱨᱮᱜᱮᱼᱼ ᱡᱮᱢᱚᱱ ᱟᱵᱚ ᱫᱚ ᱥᱟᱱᱛᱟᱲ ᱫᱚ ᱢᱮᱨᱚᱢ ᱠᱚᱫᱚ ᱵᱚᱱ ᱵᱚᱸᱜᱟ ᱠᱚᱜᱮᱭᱟ ᱥᱟᱶᱛᱮᱼᱼ ᱵᱟᱦᱟ ᱢᱟᱜ ᱢᱚᱬᱮ ᱛᱟᱨᱯᱚᱨᱼᱼ ᱡᱚᱠᱷᱚᱱ ᱡᱟᱸᱶᱟᱭ ᱵᱚᱱᱼᱼ
ᱦᱮᱸ ᱵᱚᱸᱜᱟ ᱛᱮᱟᱞᱟᱹᱭᱮᱭᱟ ᱵᱚᱱ᱾
ᱛᱟᱞᱟᱭᱮᱭᱟᱵᱚᱱ ᱪᱟᱰᱤ ᱠᱩᱴᱟᱹᱢᱼᱼ
ᱦᱳᱭ ᱦᱳᱭ ᱪᱟᱹᱰᱤ ᱠᱩᱴᱩᱢ ᱜᱮ ᱚᱱᱟ ᱫᱚ ᱜᱚᱴᱼᱼ ᱟᱯᱮ ᱥᱮᱱ ᱜᱮ ᱢᱮᱱᱟᱜᱼᱟ ᱱᱚᱱᱛᱮ ᱦᱚᱸ ᱢᱮᱨᱚᱢ ᱪᱷᱟᱲᱟ ᱫᱚ ᱩᱱᱤ ᱫᱚ ᱵᱟᱭ ᱛᱟᱞᱟ ᱚᱲᱟᱜ ᱫᱟᱲᱮᱭᱟᱜᱼᱟ ᱢᱮᱨᱚᱢ ᱵᱟᱭ ᱠᱩᱴᱟᱹᱢ ᱞᱮᱠᱷᱟᱱ ᱫᱚ ᱾
ᱦᱩᱸ ᱦᱩᱸ᱾ ᱛᱟᱦᱞᱮ ᱟᱯᱮ ᱚᱱᱛᱮ ᱫᱚ ᱱᱚᱣᱟ ᱠᱚ ᱫᱚ ᱦᱟᱸᱜ ᱛᱟᱦᱚᱞᱮ ᱢᱮᱱᱟᱜ ᱜᱮᱭᱟ ᱾
ᱦᱮᱸ ᱢᱮᱱᱟᱜ ᱜᱮᱭᱟ ᱡᱮᱢᱚᱱ ᱥᱚᱦᱨᱟᱭ ᱨᱮᱫᱚ ᱢᱟᱱᱮ ᱡᱟᱦᱟᱸ ᱜᱚᱲᱟ ᱨᱮᱠᱚ ᱵᱚᱸᱜᱟᱜ ᱜᱮᱭᱟ ᱥᱮ ᱚᱸᱰᱮ ᱫᱚ ᱥᱩᱠᱨᱤ ᱠᱚᱠᱚ ᱵᱚᱸᱜᱟ ᱠᱚᱣᱟ ᱟᱞᱮᱥᱮᱱ ᱫᱚ ᱾
ᱟᱪᱷᱟ ᱟᱪᱷᱟ ᱟᱨ ᱥᱤᱢ ᱠᱚᱫᱚ ᱯᱮ ᱫᱚᱦᱚ ᱟᱠᱟᱫ ᱠᱚᱣᱟ ᱥᱮ ᱵᱟᱝ?
ᱦᱮᱸ ᱥᱤᱢ ᱫᱚ ᱫᱚᱦᱚ ᱜᱮ ᱥᱤᱢ ᱵᱟᱭ ᱫᱚᱦᱚ ᱞᱮᱠᱚ ᱠᱷᱟᱱ ᱫᱚ ᱵᱟᱭ ᱜᱟᱱᱚᱜᱼᱟ ᱥᱤᱢ ᱫᱚ ᱛᱚ
ᱪᱟᱥ ᱠᱚᱜᱮ ᱾
ᱦᱩᱸ ᱦᱩᱸ ᱾ ᱟᱞᱮ ᱱᱚᱛᱮ ᱦᱚᱸ ᱥᱤᱢ ᱠᱚ ᱫᱚ ᱢᱮᱱᱟᱜ ᱫᱚ ᱢᱮᱱᱟᱜ ᱠᱚᱜᱮᱭᱟ ᱟᱞᱮ ᱫᱚ ᱵᱤᱨ ᱫᱤᱥᱚᱢ ᱥᱮ ᱾ ᱟᱯᱮ ᱦᱚᱸ ᱵᱩᱨᱩ ᱫᱤᱥᱚᱢ ᱟᱫᱚ ᱟᱞᱮ ᱫᱚ ᱠᱟᱹᱡ ᱵᱤᱨ ᱠᱚ ᱟᱨ ᱱᱚᱣᱟ ᱮᱢᱱᱤ ᱮᱴᱟᱜ ᱵᱤᱨ ᱠᱚᱦᱚᱸ ᱢᱮᱱᱟᱜ ᱜᱮᱭᱟ ᱥᱩᱨ ᱥᱩᱯᱩ ᱚᱲᱟᱜ ᱥᱩᱨ ᱠᱚᱨᱮ ᱛᱚ ᱥᱤᱢ ᱠᱩᱫᱚ ᱠᱟᱹᱡ ᱪᱩᱞᱩᱝ ᱡᱩᱫᱤ ᱚᱱᱟ ᱞᱟᱴᱟ ᱥᱮᱱ ᱠᱚᱠᱚ ᱪᱟᱞᱟᱜᱼᱟ ᱛᱚ ᱛᱩᱭᱩ ᱠᱚ ᱢᱮᱱᱟᱜ ᱠᱚᱣᱟᱞᱮ ᱱᱚᱛᱚ ᱫᱚ ᱛᱩᱭᱩ ᱠᱚ ᱟᱹᱛᱠᱤᱨ ᱠᱚᱜᱮᱭᱟ ᱾
ᱦᱮᱸ ᱛᱩᱭᱩ ᱠᱚᱫᱚ ᱟᱫᱚ ᱟᱞᱮ ᱥᱮᱱ ᱫᱚ ᱢᱟᱱᱮ ᱩᱱᱟᱹᱜ ᱟᱛᱩ ᱥᱩᱨ ᱨᱮᱫᱚ ᱵᱤᱨ ᱫᱚ ᱵᱟᱹᱪᱩᱜ ᱛᱟᱞᱮᱭᱟ ᱠᱟᱹᱴᱤᱡ ᱥᱮᱱᱚᱜ ᱦᱩᱭᱩᱜᱼᱟ ᱦᱟᱯ ᱠᱤᱞᱳᱢᱤᱴᱟᱨ ᱮᱠ ᱠᱤᱞᱳᱢᱤᱴᱟᱨ ᱛᱚ ᱚᱱᱠᱟ ᱫᱚ ᱵᱟᱝᱠᱚ ᱟᱛ ᱟᱛᱠᱤᱨ ᱠᱚᱜᱮᱭᱟ ᱟᱫᱚ ᱡᱩᱫᱤ ᱚᱱᱠᱟ ᱨᱩᱰᱟᱹ ᱠᱚ ᱢᱮᱱᱟᱜ ᱠᱚᱣᱟ ᱟᱞᱮ ᱥᱮᱱ ᱫᱚ ᱨᱩᱰᱟᱹ ᱢᱮᱱᱟᱜ ᱠᱚᱣᱟ ᱥᱮ ᱾ ᱥᱮ ᱵᱟᱝ ᱜᱮ?
ᱦᱩᱸ ᱟᱞᱮ ᱱᱚᱛᱮ ᱨᱩᱰᱟᱹ ᱦᱚᱸ ᱢᱮᱱᱟᱜ ᱠᱚᱜᱮᱭᱟ ᱛᱩᱭᱩ ᱦᱚᱸ ᱢᱮᱱᱟᱜ ᱠᱚᱜᱮᱭᱟ ᱾ ᱛᱟᱨ ᱵᱚᱞᱮ ᱫᱚ ᱚᱱᱠᱟ ᱫᱤᱱ ᱵᱮᱲᱟ ᱠᱚᱫᱚ ᱵᱟᱠᱚ ᱦᱤᱡᱩᱜ ᱜᱮᱭᱟ ᱩᱱᱠᱩ ᱫᱚ ᱟᱹᱭᱩᱵ ᱵᱮᱲᱟ ᱠᱚ ᱦᱤᱡᱩᱜᱼᱟ ᱾
ᱦᱳᱭ ᱨᱩᱸᱰᱟᱹ ᱫᱚ ᱧᱤᱫᱟᱹ ᱵᱮᱲᱟ ᱠᱚ ᱦᱤᱡᱩᱜ ᱜᱮᱭᱟ ᱟᱞᱮ ᱥᱮᱱ ᱦᱚᱸ ᱾
ᱟᱨ ᱛᱩᱭᱩ ᱫᱚ ᱫᱤᱱ ᱵᱮᱲᱟ ᱠᱚᱦᱚᱸ ᱚᱱᱟ ᱵᱟᱲᱜᱮ ᱫᱷᱟᱨᱮ ᱠᱚᱨᱮ ᱠᱚ ᱦᱤᱡᱩᱜᱼᱟ ᱛᱚ ᱟᱫᱚ ᱥᱤᱢ ᱠᱚᱠᱚ ᱪᱟᱞᱟᱣ ᱞᱮᱱᱠᱷᱟᱱ ᱠᱚ ᱟᱹᱛᱠᱤᱨ ᱠᱚᱣᱟ ᱾
ᱦᱩᱸ᱾ ᱟᱞᱮ ᱥᱮᱱ ᱫᱚ ᱱᱚᱜᱼᱚᱭ ᱛᱩᱭᱩ ᱦᱟᱰᱜᱟᱨ ᱠᱚᱫᱚ ᱵᱟᱝ ᱧᱮᱞ ᱦᱩᱭ ᱟᱠᱟᱱᱟ ᱩᱱᱟᱹᱜᱴᱟ ᱫᱚ ᱵᱟᱹᱱᱩᱜ ᱠᱚᱣᱟ ᱱᱚᱱᱛᱮ ᱫᱚ ᱾
ᱦᱮᱸ ᱟᱯᱮ ᱫᱚ ᱚᱱᱛᱮ ᱵᱩᱨᱩ ᱫᱤᱥᱚᱢ ᱫᱚ ᱵᱩᱨᱩ ᱫᱤᱥᱚᱢ ᱜᱮ ᱟᱫᱚ ᱡᱟᱹᱥᱛᱤ ᱫᱚ ᱱᱚᱣᱟ ᱟᱞᱮ ᱱᱚᱣᱟ ᱫᱷᱟᱨᱮ ᱨᱮᱜᱮ ᱪᱮᱫ ᱪᱚ ᱢᱮᱱᱟᱜ ᱠᱚᱣᱟ ᱱᱚᱝᱠᱟ ᱛᱩᱭᱩ ᱠᱩ ᱦᱟᱰᱜᱟᱨ ᱠᱚᱫᱚ ᱯᱟᱞᱮᱫ ᱾
ᱡᱚᱛᱚᱱᱤᱡ ᱜᱮ ᱟᱯᱮ ᱫᱷᱟᱨᱮ ᱨᱮᱜᱮ ᱢᱮᱱᱟᱜ ᱠᱚᱣᱟ ᱟᱯᱮ ᱫᱚ ᱚᱱᱟ ᱥᱚᱢᱚᱛᱚᱞ ᱵᱤᱨ ᱠᱟᱱ ᱛᱟᱯᱮᱭᱟ ᱥᱮ ᱢᱟᱱᱮ ᱛᱟᱦᱮᱱ ᱡᱟᱭᱜᱟ ᱦᱚᱸ ᱢᱚᱸᱡᱽ ᱚᱠᱚᱡ ᱜᱮ ᱜᱟᱱᱚᱜ ᱛᱟᱠᱚᱣᱟ ᱾ ᱛᱟᱦᱮᱱ ᱦᱚᱸ ᱫᱟᱬᱟ ᱵᱟᱲᱟᱭ ᱥᱮ ᱡᱚᱛᱚ ᱠᱤᱪᱷᱩ ᱞᱟᱹᱜᱤᱫ ᱛᱮ ᱟᱨ ᱩᱥᱩᱞ ᱵᱤᱨ ᱫᱚ ᱠᱟᱹᱴᱤᱡ ᱠᱚᱦᱚᱸ ᱟᱬᱜᱚ ᱨᱟᱠᱟᱵ ᱛᱮ ᱠᱚᱥᱴᱚ ᱠᱚ ᱵᱩᱡᱷᱟᱹᱣ ᱜᱮᱭᱟ ᱥᱮ ᱾
ᱦᱩᱸ ᱦᱩᱸ ᱦᱩᱸ᱾
ᱚᱱᱠᱟ ᱞᱮᱠᱟᱛᱮ ᱵᱟᱠᱷᱟᱱ ᱱᱚᱜᱚᱭ ᱱᱤᱡᱮ ᱫᱚ ᱢᱟᱱᱮ ᱛᱩᱭᱩ ᱦᱟᱰᱜᱟᱨ ᱠᱚᱫᱚ ᱨᱩᱸᱰᱟᱹ ᱠᱚᱫᱚ ᱧᱮᱞ ᱵᱟᱲᱟ ᱦᱩᱭ ᱚᱱᱟ ᱛᱩᱭᱩ ᱦᱟᱰᱜᱟᱨ ᱠᱚᱫᱚ ᱵᱟᱝ ᱧᱮᱞ ᱦᱩᱭᱩ ᱟᱠᱟᱱᱟ᱾
ᱦᱩᱸ ᱦᱩᱸ᱾ ᱟᱨ ᱟᱯᱮ ᱚᱱᱛᱮ ᱫᱚ ᱟᱨ ᱥᱚᱦᱨᱟᱭ ᱠᱚᱫᱚ ᱪᱮᱫ ᱞᱮᱠᱟ ᱯᱮ ᱦᱩᱭ ᱦᱚᱪᱚᱭᱟ ᱢᱟᱱᱮ ᱥᱚᱦᱨᱟᱭ ᱫᱚ ᱢᱤᱫᱴᱮᱱ ᱫᱤᱥᱚᱢ ᱥᱚᱦᱨᱟᱭ ᱛᱟᱦᱮᱱᱟ ᱟᱨ ᱱᱮᱰᱟ ᱥᱚᱦᱦᱟᱭ ᱠᱚ ᱛᱟᱦᱮᱱᱟ ᱟᱯᱮ ᱚᱸᱰᱮ ᱫᱚ ᱚᱠᱟ ᱞᱮᱠᱟ ᱦᱩᱭᱩᱜ ᱜᱮᱭᱟ?
ᱚᱱᱠᱟ ᱫᱚ ᱢᱟᱱᱮ ᱱᱚᱣᱟ ᱯᱟᱥᱟᱯᱟᱥᱤ ᱠᱚᱨᱮ ᱫᱚ ᱫᱤᱥᱚᱢ ᱥᱚᱦᱨᱟᱭ ᱦᱚᱸ ᱢᱮᱱᱟᱜ ᱜᱮᱭᱟ ᱛᱚ ᱟᱞᱮ ᱟᱹᱛᱩ ᱟᱛᱳ ᱨᱮᱫᱚ ᱱᱮᱰᱟ ᱥᱚᱦᱨᱟᱭ ᱠᱟᱱ ᱜᱮᱭᱟ ᱢᱟᱲᱟᱝ ᱠᱷᱚᱱ ᱦᱟᱯᱲᱟᱢ ᱠᱚ ᱚᱱᱠᱟ ᱜᱮ ᱱᱮᱰᱟ ᱥᱚᱦᱨᱟᱭ ᱟᱞᱮᱭᱟᱜ ᱦᱚᱸ ᱱᱮᱰᱟ ᱥᱚᱦᱚᱨᱟᱭ ᱠᱟᱱ ᱜᱮᱭᱟ᱾
ᱯᱚᱨᱮ ᱢᱤᱫ ᱵᱟᱨ ᱫᱤᱱ ᱯᱚᱨ ᱚᱝᱠᱟᱼᱼ ᱫᱤᱱ ᱠᱟᱛᱮᱜ ᱛᱟᱯᱚᱨᱮ ᱥᱚᱦᱚᱨᱟᱭᱚᱜ ᱜᱮᱭᱟᱞᱮ᱾ ᱟᱵᱚ ᱥᱟᱱᱛᱟᱲ ᱫᱚ ᱚᱝᱠᱟ ᱜᱮ ᱦᱟᱱᱮ ᱤᱭᱟᱹ ᱫᱤᱥᱚᱢ ᱥᱚᱦᱚᱨᱟᱭ, ᱟᱢᱵᱟᱵᱟᱹᱥᱤᱭᱟᱹ ᱥᱚᱦᱚᱨᱟᱭ᱾ ᱯᱟᱨᱚᱢᱮᱱ ᱥᱮ ᱟᱫᱚ ᱦᱟᱱᱮ ᱯᱩᱨᱱᱤᱢᱟ, ᱯᱩᱨᱱᱤᱢᱟ ᱫᱚ ᱵᱟᱝ ᱠᱤᱪᱷᱩ ᱠᱤᱪᱷᱩ ᱡᱟᱭᱜᱟ ᱨᱮᱫᱚ ᱢᱮᱱᱟᱜᱼᱟ ᱦᱟᱱᱮ ᱥᱟᱠᱨᱟᱛ ᱥᱟᱠᱨᱟᱛ ᱫᱷᱟᱹᱵᱤᱡ ᱦᱚᱸ ᱥᱚᱦᱚᱨᱟᱭᱚᱜ ᱜᱮᱭᱟ ᱠᱚ᱾
ᱦᱩᱸ ᱦᱩᱸ ᱦᱩᱸ᱾
ᱦᱮᱸ ᱥᱚᱦᱚᱨᱟᱭ ᱫᱚ ᱟᱵᱚ ᱥᱟᱱᱛᱟᱲ ᱥᱚᱢᱟᱡᱽ ᱨᱮ ᱟᱹᱰᱤ ᱢᱟᱨᱟᱝ ᱥᱚᱦᱚᱨᱟᱭ ᱢᱟᱱᱮ ᱢᱟᱨᱟᱝ ᱯᱚᱨᱚᱵᱽ ᱜᱮ ᱠᱟᱱᱟ ᱥᱮ ᱵᱟᱝ᱾
ᱦᱮᱸ ᱦᱮᱸ ᱟᱯᱮᱥᱮᱱ ᱫᱚ ᱪᱮᱜ ᱞᱮᱠᱟ ᱥᱚᱦᱚᱨᱟᱭᱚᱜ ᱜᱮ ᱠᱚ᱾
ᱦᱮᱸ ᱤᱝᱠᱟᱹᱜᱮ ᱱᱮᱰᱟ ᱥᱚᱦᱚᱨᱟᱭ ᱦᱚᱸ ᱟᱞᱮ ᱱᱚᱛᱮ ᱦᱩᱭᱩᱜ ᱜᱮᱭᱟ ᱟᱨ ᱫᱤᱥᱚᱢ ᱥᱚᱦᱚᱨᱟᱭ ᱦᱚᱸ᱾ ᱟᱞᱮ ᱟᱹᱛᱩ ᱨᱮᱫᱚ ᱫᱤᱥᱚᱢ ᱥᱚᱦᱚᱨᱟᱭ ᱥᱟᱞᱟᱜ ᱛᱮᱜᱮ ᱢᱤᱫ ᱛᱮᱜᱮ ᱠᱚ ᱠᱚᱨᱟᱣᱟ᱾
ᱟᱨ ᱟᱵᱚ ᱱᱚᱣᱟ ᱥᱚᱦᱚᱨᱟᱭ ᱫᱚ ᱟᱹᱰᱤ ᱢᱟᱨᱟᱝ᱾
ᱦᱮᱸᱼᱼ ᱟᱵᱚ ᱥᱚᱦᱚᱨᱟᱭ ᱥᱚᱦᱚᱨᱟᱭ ᱯᱚᱨᱚᱵᱽ ᱫᱚ ᱟᱹᱰᱤ ᱢᱟᱨᱟᱝ ᱯᱚᱨᱚᱵᱽ ᱠᱟᱱᱟ ᱥᱮ ᱵᱟᱝᱟ᱾
ᱥᱚᱦᱚᱨᱟᱭ ᱜᱮᱛᱟ ᱵᱚᱱᱟ ᱟᱵᱚᱣᱟᱜ ᱫᱚ᱾
ᱦᱮᱸ ᱚᱱᱮ ᱠᱚ ᱞᱟᱹᱭᱟ ᱥᱮ ᱛᱤᱨᱮᱠᱟᱱ ᱥᱚᱦᱚᱨᱟᱭ ᱯᱚᱨᱚᱵᱽ᱾
ᱛᱤᱱᱟᱹᱜ ᱫᱤᱱ ᱠᱚ ᱢᱟᱱᱟᱣ ᱜᱮᱭᱟ ᱟᱯᱮ ᱥᱮᱱ ᱫᱚ ᱥᱚᱦᱚᱨᱟᱭ᱾
ᱟᱞᱮ ᱱᱚᱛᱮ ᱠᱚ ᱢᱟᱱᱟᱣᱟ ᱵᱟᱨ ᱫᱤᱱ, ᱵᱟᱨ ᱫᱤᱱ ᱫᱚ ᱵᱟᱝᱼᱟ ᱯᱳᱱ ᱫᱤᱱ ᱠᱚ ᱢᱟᱱᱟᱣᱟ ᱯᱳᱱ ᱫᱤᱱ᱾ ᱢᱟᱱᱮ ᱡᱟᱦᱟᱸ ᱞᱮᱠᱟ ᱥᱚᱢᱟᱱ ᱜᱮ᱾
ᱦᱮᱸ, ᱟᱞᱮ ᱥᱮᱱ ᱦᱚᱸ ᱚᱝᱠᱟ ᱜᱮ ᱯᱳᱱ ᱫᱤᱱ ᱠᱚ ᱢᱟᱱᱟᱣᱟ ᱩᱢ ᱢᱟᱦᱟ, ᱩᱢ ᱦᱤᱞᱳᱜ ᱛᱟᱨᱯᱚᱨᱮ ᱵᱚᱸᱜᱟ ᱵᱩᱨᱩᱜ ᱫᱤᱱ, ᱛᱟᱨᱯᱚᱨᱮ ᱠᱷᱩᱱᱴᱟᱹᱣ ᱠᱚ ᱛᱟᱨ ᱯᱚᱨᱮ ᱡᱟᱞᱮ ᱫᱤᱱ᱾
ᱦᱩᱸ ᱦᱩᱸ, ᱦᱮᱸ ᱦᱮᱸ ᱴᱷᱤᱠ ᱜᱮ ᱛᱟᱦᱚᱞᱮ ᱥᱚᱢᱟᱱ ᱜᱮ ᱦᱟᱸᱜ ᱚᱝᱠᱟ ᱜᱮ᱾
ᱦᱩᱸ ᱮᱱᱮᱡ ᱥᱮᱨᱮᱧ ᱠᱚ ᱪᱮᱫ ᱞᱮᱠᱟ ᱦᱳᱭᱳᱜ ᱜᱮᱭᱟ ᱛᱟᱦᱚᱞᱮ᱾
ᱮᱱᱮᱡ ᱥᱮᱨᱮᱧ ᱦᱩᱭᱩᱜ ᱜᱮᱭᱟ ᱾ ᱮᱱᱮᱡ ᱥᱮᱨᱮᱧ ᱡᱟᱦᱟᱸ ᱞᱮᱠᱟ ᱛᱤᱥ ᱦᱤᱞᱳᱜ ᱦᱟᱸᱜ ᱠᱷᱩᱱᱴᱟᱹᱣ ᱦᱩᱭᱩᱜᱼᱟ᱾
ᱦᱩᱸ,
ᱠᱷᱩᱱᱴᱟᱹᱣ ᱯᱚᱨᱮ ᱠᱷᱩᱱᱴᱟᱹᱣ ᱨᱮᱢᱟ ᱚᱸᱰᱮ ᱠᱚ ᱪᱟᱞᱟᱜᱼᱟ ᱾ ᱰᱟᱝᱨᱤ ᱠᱚ ᱠᱚ ᱤᱭᱟᱹ ᱠᱟᱠᱚᱣᱟ ᱠᱷᱩᱱᱴᱟᱹᱣ ᱠᱚᱣᱟ ᱠᱚ᱾
ᱥᱮᱫᱟᱭ ᱢᱟᱠᱚ ᱢᱮᱱ ᱞᱮᱫ ᱢᱚᱬᱮ ᱥᱤᱧ ᱢᱚᱬᱮ ᱧᱤᱫᱟᱹ ᱛᱚ ᱱᱮᱛᱟᱨ ᱦᱤᱛᱳᱜ ᱫᱚ ᱚᱝᱠᱟ ᱫᱚ ᱵᱟᱝᱠᱚ ᱢᱟᱱᱟᱣᱮᱜᱼᱟ, ᱢᱚᱬᱮ ᱥᱤᱧ ᱢᱚᱬᱮ ᱧᱤᱫᱟᱹ ᱫᱚ ᱾
ᱦᱚᱭ ᱦᱚᱭ, ᱱᱮᱛᱟᱨ ᱫᱚ ᱚᱝᱠᱟ ᱦᱚᱲ ᱦᱚᱸ ᱟᱵᱚ ᱱᱮᱛᱟᱨ ᱢᱟ ᱡᱟᱦᱟᱸᱱᱟᱜ ᱦᱟᱱᱟ ᱱᱚᱣᱟ ᱠᱟᱹᱢᱤ ᱠᱚᱵᱚᱱ ᱧᱮᱞᱮᱜᱼᱟ ᱥᱮ ᱵᱟᱠᱷᱟᱱ ᱢᱟᱲᱟᱝ ᱫᱚ ᱥᱚᱦᱚᱨᱟᱭ ᱠᱚ ᱫᱚ ᱚᱝᱠᱟ ᱡᱟᱦᱟᱸ ᱞᱮᱠᱟᱢ ᱞᱟᱹᱭ ᱠᱮᱜᱼᱟ ᱢᱚᱬᱮ ᱥᱤᱧ ᱢᱚᱬᱮ ᱧᱤᱫᱟᱹ ᱚᱝᱠᱟ ᱜᱮᱠᱚ ᱢᱟᱱᱟᱣ ᱛᱟᱦᱮᱸᱫ᱾
ᱦᱮᱸ ᱠᱟᱹᱢᱤ ᱠᱚᱵᱚᱱ ᱧᱮᱞᱮᱜᱼᱟ ᱛᱟᱨᱯᱚᱨᱮ ᱱᱮᱛᱟᱨ ᱨᱮᱱ ᱦᱚᱲ ᱫᱚ ᱩᱱᱟᱹᱜ ᱧᱤᱫᱟᱹ ᱠᱚ ᱦᱚᱸ ᱵᱟᱝᱠᱚ ᱵᱮᱸᱜᱮᱫ ᱫᱟᱲᱮᱭᱟᱜ ᱠᱟᱱᱟ ᱥᱮ, ᱦᱳᱭᱛᱳ ᱢᱤᱫ ᱫᱤᱱ ᱧᱤᱫᱟᱹᱭ ᱵᱮᱸᱜᱮᱫ ᱠᱮᱜ-ᱟ ᱟᱫᱚ ᱫᱚᱥᱟᱨ ᱦᱤᱞᱳᱜ ᱫᱚ ᱟᱫᱚ- ᱮᱱᱟ ᱵᱷᱟᱜᱮ ᱵᱟᱹᱧ ᱵᱩᱡᱷᱟᱹᱣᱮᱜᱼᱟ ᱧᱤᱫᱟᱹ ᱵᱮᱸᱜᱮᱫ ᱛᱮ᱾
ᱦᱩᱸ ᱦᱩᱸ,
ᱚᱝᱠᱟ ᱠᱟᱛᱮ ᱧᱤᱫᱟᱹ ᱦᱚᱸ ᱵᱮᱸᱜᱮᱫ ᱵᱟᱝ ᱠᱚ ᱵᱮᱸᱜᱮᱫ ᱞᱟᱹᱜᱤᱫᱚᱜ ᱠᱟᱱᱟ, ᱟᱨ ᱩᱱᱟᱹᱜ ᱮᱱᱮᱡ ᱥᱮᱨᱮᱧ ᱦᱚᱸ ᱱᱮᱛᱟᱨ ᱫᱚ ᱪᱟᱵᱟ ᱤᱫᱤᱜ ᱠᱟᱱᱟ ᱥᱮ ᱾
ᱦᱮᱸ,
ᱱᱮᱛᱟᱨ ᱫᱚ ᱱᱚᱜ-ᱚᱭ ᱰᱤᱡᱤᱴᱮᱞ ᱡᱩᱜᱽ ᱦᱚᱛᱮᱛᱮ ᱡᱷᱚᱛᱚ ᱦᱚᱲ ᱧᱮᱞ ᱢᱮ ᱮᱱᱮᱡ ᱥᱮᱨᱮᱧᱮᱫ ᱨᱮᱦᱚᱸᱢ ᱠᱳᱻ ᱡᱚᱛᱚ ᱱᱤᱡᱮᱨᱟᱜ ᱨᱮ ᱜᱮ ᱵᱮᱥᱛᱚ ᱠᱚ ᱛᱟᱦᱮᱱᱟ ᱚᱠᱚᱭ ᱫᱚ ᱯᱷᱳᱱᱮ ᱧᱮᱞᱮᱫ ᱚᱠᱚᱭ ᱫᱚ ᱢᱟᱱᱮ ᱵᱮᱥᱤᱨ ᱵᱷᱟᱜᱽ ᱫᱚ ᱦᱚᱲ ᱯᱷᱳᱱ ᱨᱮᱜᱮ, ᱵᱮᱥᱤ ᱴᱟᱭᱤᱢ ᱠᱚ ᱛᱟᱣᱮᱫ ᱜᱮᱭᱟ ᱠᱚ,
ᱟᱨ ᱱᱮᱛᱟᱨ ᱢᱟ ᱟᱨ ᱦᱚᱸ ᱧᱮᱞᱚᱜ ᱠᱟᱱᱟ ᱾ ᱟᱸᱻ ᱪᱮᱫ ᱚᱱᱟ ᱰᱤᱡᱮ ᱞᱟᱜᱽᱲᱮ ᱮᱱᱮᱡ ᱠᱚ ᱠᱚ ᱠᱚᱨᱟᱣ ᱦᱚᱪᱚᱭᱮᱜ-ᱟ ᱾
ᱦᱳᱭ ᱦᱳᱭ ᱚᱱᱟ ᱡᱷᱟᱲᱠᱷᱚᱸᱱ ᱯᱟᱦᱴᱟ ᱜᱮ ᱵᱮᱥᱤ ᱧᱮᱞᱚᱜ ᱠᱟᱱᱟ ᱟᱞᱮ ᱵᱮ